ᱦᱟᱣ
ᱦᱚᱸ ᱜᱚᱝᱠᱮ ᱡᱚᱦᱟᱨ ᱡᱚᱦᱟᱨ
ᱦᱮᱸ ᱡᱚᱦᱟᱨ ᱡᱚᱦᱟᱨ ᱛᱚ ᱜᱚᱝᱠᱮ ᱪᱮᱜ ᱠᱳᱯᱮ ᱪᱤᱠᱟᱹ ᱵᱟᱲᱟᱭᱜᱼᱟ
ᱚᱱᱠᱟ ᱫᱚ ᱦᱟᱸᱜ ᱱᱤᱛ ᱫᱚ ᱪᱤᱠᱟᱹ ᱫᱚ ᱵᱟᱝ ᱪᱤᱠᱟᱹ ᱦᱩᱭᱩᱜ ᱠᱟᱱᱟ ᱱᱤᱛ ᱫᱚ ᱦᱟᱸᱜ ᱚᱱᱠᱟ ᱫᱚ ᱵᱟᱡᱟᱨ ᱥᱮᱫ ᱠᱟᱹᱴᱤᱡ ᱥᱮᱱ ᱦᱩᱭ ᱞᱮᱱᱟ ᱟᱨ ᱦᱮᱡ ᱠᱟᱛᱮ ᱱᱚᱜᱼᱚᱭ ᱱᱤᱛᱚᱜ ᱱᱚᱝᱠᱟ ᱨᱚᱯᱚᱲ ᱵᱟᱲᱟ ᱦᱩᱭᱩᱜ ᱠᱟᱱᱟ
ᱦᱟᱸ ᱦᱟᱸ ᱦᱟᱸ
ᱦᱩᱸ
ᱛᱚ ᱫᱟᱜ ᱵᱟᱲᱟᱭᱼᱟ ᱥᱮ ᱵᱟᱝ ᱟᱯᱮᱥᱮᱜ ᱜᱚᱝᱠᱮ
ᱱᱚᱛᱮ ᱫᱚ ᱦᱟᱸᱜ ᱫᱟᱜ ᱫᱚ ᱦᱚᱞᱟ ᱢᱟᱫᱷᱮᱨ ᱫᱚ ᱚᱱᱠᱟ ᱫᱚ ᱦᱟᱸᱜ ᱠᱤᱪᱷᱩ ᱫᱟᱜ ᱠᱮᱫᱟᱭ ᱢᱮᱱᱠᱷᱟᱱ ᱮᱱᱛᱮ ᱨᱮᱦᱚᱸ ᱱᱤᱛᱚᱜ ᱢᱟ ᱦᱟᱸᱜ ᱪᱟᱹᱥᱤ ᱱᱤᱡᱮ ᱛᱮᱦᱚᱸ ᱱᱚᱣᱟ ᱠᱚᱨᱮᱦᱚᱸ ᱪᱟᱹᱥᱤ ᱜᱮ ᱰᱷᱮᱨ ᱢᱮᱱᱟᱜ ᱞᱮᱭᱟ ᱥᱮ ᱱᱤᱡᱮ ᱦᱚᱸ ᱪᱟᱹᱥᱤ ᱦᱚᱯᱚᱱ ᱠᱟᱱ ᱜᱮᱭᱟᱞᱤᱧ ᱠᱤᱱᱛᱩ ᱚᱱᱟ ᱫᱟᱜ ᱛᱟᱸᱜᱤ ᱨᱮᱜᱮ ᱦᱟᱸᱜ ᱢᱮᱱᱟᱜ ᱞᱤᱧᱟ ᱢᱮᱱᱟᱜ ᱞᱮᱭᱟ ᱱᱚᱣᱟ ᱠᱚᱨᱮ ᱫᱚ ᱱᱟᱸᱜ
ᱟᱪᱪᱷᱟ ᱫᱟᱜ ᱞᱮᱠᱷᱟᱱ ᱜᱮ ᱦᱟᱸᱜ ᱢᱚᱴᱟᱢᱩᱴᱤ ᱱᱟᱦᱮᱸᱞ ᱠᱚᱫᱚᱯᱮ ᱟᱬᱜᱚ ᱜᱚᱫᱟ ᱦᱟᱸᱜ ᱵᱟᱹᱫ
ᱦᱳᱭ ᱦᱳᱭ ᱦᱳᱭ ᱦᱳᱭ ᱛᱚᱞᱟ ᱠᱚᱫᱚ ᱦᱟᱸᱜ ᱚᱱᱠᱟ ᱫᱚ ᱞᱟᱹᱴᱩ ᱜᱚᱫ ᱠᱟᱱᱟ ᱚᱠᱟ ᱫᱟᱜ ᱛᱟᱸᱜᱤ ᱨᱮᱜ ᱪᱮᱫ ᱞᱮᱠᱟ ᱦᱟᱸᱜ ᱟᱵᱚ ᱚᱲᱟᱜ ᱠᱚᱨᱮ ᱯᱩᱥᱤ ᱵᱚᱱ ᱟᱹᱥᱩᱞᱮᱫ ᱠᱚᱣᱟ ᱯᱩᱥᱤ ᱚᱱᱠᱟ ᱛᱟᱸᱜᱤ ᱛᱟᱲᱟᱨᱮ ᱛᱟᱦᱮᱸᱱᱟᱭ ᱡᱮ ᱛᱤᱨᱮ ᱜᱩᱰᱩᱭ ᱚᱰᱚᱠᱚᱜᱼᱟᱭ ᱚᱱᱮ ᱚᱝᱠᱟ ᱟᱞᱮ ᱦᱚᱸ ᱚᱝᱠᱟ ᱛᱟᱜᱤᱸ ᱛᱟᱲᱟᱨ ᱨᱮ ᱢᱮᱱᱟᱜ ᱞᱮᱭᱟ ᱡᱮ ᱛᱤᱨᱮ ᱥᱮᱨᱢᱟ ᱠᱷᱚᱡ ᱟᱞᱟᱜ ᱫᱟᱜ ᱡᱟᱹᱲᱤ ᱟᱬᱜᱚ ᱜᱚᱫᱟᱭ ᱦᱩᱸ
ᱟᱪᱪᱷᱟ ᱛᱟᱞᱦᱮ ᱵᱟᱹᱫ ᱵᱟᱹᱭᱦᱟᱹᱲ ᱠᱚᱫᱚ ᱟᱹᱨᱤ ᱪᱟᱯᱮ ᱜᱚᱫᱟᱭ ᱵᱟᱝ
ᱦᱮᱸ ᱟᱣᱨᱤ
ᱟᱪᱪᱷᱟ ᱟᱪᱪᱷᱟ ᱛᱚᱵᱮ ᱟᱯᱮ ᱫᱚ ᱩᱸ ᱡᱟᱦᱟᱨᱮ ᱡᱟᱦᱟᱸ ᱟᱪᱲᱟ ᱛᱚᱞᱟᱭᱟᱯᱮ ᱥᱮ ᱡᱟᱦᱟᱸ ᱵᱟᱹᱛᱟᱹᱲᱤ ᱨᱮᱯᱮ ᱛᱚᱞᱟᱭ ᱜᱮᱭᱟ ᱜᱚᱝᱠᱮ
ᱟᱪᱷᱲᱟ ᱛᱚᱞᱟ ᱫᱚ ᱦᱟᱸᱜ ᱵᱟᱞᱮ ᱛᱚᱞᱟᱭᱟ ᱢᱮᱱᱠᱷᱟᱱ ᱡᱩᱫᱤ ᱫᱟᱜ ᱡᱟᱹᱲᱤ ᱚᱠᱟ ᱥᱮᱨᱢᱟ ᱫᱚ ᱟᱹᱰᱤ ᱡᱟᱹᱥᱛᱤ ᱜᱚᱫᱚ ᱟᱛᱚ ᱩᱱ ᱫᱚᱦᱟᱸᱜ ᱩᱱ ᱫᱚᱞᱮ ᱟᱪᱷᱲᱟᱭᱟ ᱵᱟᱠᱷᱟᱡ ᱫᱚ ᱦᱟᱸᱜ ᱟᱪᱷᱟᱲᱟ ᱫᱚ ᱦᱟᱸᱜ ᱵᱟᱝ ᱚᱝᱠᱟ ᱵᱟᱹᱫ ᱠᱚᱨᱮ ᱤᱭᱟᱹ ᱠᱚᱨᱮ ᱜᱮ ᱛᱚᱞᱚ ᱵᱟᱲᱟᱭ ᱦᱩᱭᱩᱜᱼᱟ
ᱟᱪᱪᱷᱟ ᱟᱪᱪᱷᱟ
ᱦᱮᱸ
ᱛᱚ ᱛᱚᱞᱟ ᱠᱚᱫᱚ ᱢᱟᱨᱟᱝ ᱜᱚᱫ ᱠᱟᱱᱟ ᱵᱟᱝ
ᱦᱚᱸ ᱛᱚᱞᱟ ᱠᱚᱫᱚ ᱦᱟᱸᱜ ᱢᱟᱨᱟᱝ ᱜᱚᱫ ᱠᱟᱱᱟ
ᱜᱚᱝᱠᱮ ᱛᱚ ᱟᱯᱮ ᱥᱮᱫ ᱫᱚ ᱚᱢᱵᱚᱵᱛᱤ ᱢᱟᱲᱟᱝ ᱠᱚ ᱜᱤᱲᱤ ᱜᱮᱭᱟ ᱛᱚᱞᱟ ᱥᱮ ᱚᱢᱵᱚᱵᱩᱛᱤ ᱛᱟᱭᱚᱢ
ᱚᱢᱵᱚᱵᱩᱛᱤ ᱢᱟᱲᱟᱝ ᱜᱮᱠᱚ ᱜᱤᱰᱤᱭᱟ ᱢᱟᱱᱮ ᱚᱢᱵᱚᱼᱵᱚ ᱛᱤᱠ ᱦᱮᱸ ᱚᱢᱵᱚᱵᱩᱛᱤ ᱠᱤᱪᱷᱩ ᱢᱟᱲᱟᱝ ᱚᱢᱵᱚᱵᱩᱛᱤ ᱠᱚᱛᱮ ᱤᱝᱠᱟᱹ ᱠᱚ ᱜᱤᱰᱤᱭᱟ ᱢᱟᱱᱮ ᱟᱵᱚᱣᱟᱜ ᱪᱟᱥ ᱨᱮᱦᱚᱸ ᱛᱚ ᱢᱟᱱᱮ ᱵᱟᱨᱭᱟ ᱤᱭᱟᱹ ᱢᱮᱱᱟᱜᱼᱟ ᱢᱤᱴᱤᱜ ᱫᱚ ᱦᱟᱸᱜ ᱟᱞᱮᱥᱮᱫ ᱫᱚ ᱟᱞᱮᱥᱮᱫ ᱡᱟᱦᱟᱸ ᱞᱮ ᱢᱮᱛᱟᱜ ᱠᱟᱱᱟ ᱟᱞᱮ ᱫᱚᱞᱮ ᱢᱮᱛᱟᱜ ᱠᱟᱱᱟ ᱵᱟᱹᱭᱦᱟᱹᱲ ᱟᱞᱮ ᱪᱮᱫ ᱦᱟᱸᱜ ᱵᱟᱹᱫᱽ ᱢᱟᱱᱮ ᱢᱤᱜᱴᱤᱜ ᱫᱚ ᱦᱟᱸᱜ ᱚᱱᱟ ᱜᱷᱩᱴᱩᱝ ᱢᱤᱜᱴᱤᱜ ᱫᱚ ᱦᱟᱸᱜ ᱚᱱᱟ ᱡᱟᱦᱟᱸ ᱵᱟᱹᱭᱦᱟᱹᱲ ᱡᱟᱦᱟᱸ ᱨᱮᱫᱚ ᱦᱟᱸᱜ ᱫᱟᱜ ᱛᱟᱦᱮᱱ ᱥᱚᱨᱱᱚ ᱦᱩᱲᱩ ᱠᱚᱵᱚᱱ ᱪᱟᱥ ᱦᱩᱸ ᱦᱩᱸ ᱟᱫᱚ ᱚᱱᱟ ᱫᱚᱦᱚ ᱟᱢᱵᱚᱵᱩᱛᱤ ᱞᱟᱦᱟ ᱜᱮ ᱟᱨ ᱵᱟᱹᱫᱽ ᱠᱚᱫᱚ ᱟᱢᱵᱚᱵᱩᱛᱤ ᱯᱚᱨᱮ ᱠᱚᱦᱚᱸ ᱜᱤᱰᱤ ᱜᱮᱭᱟᱞᱮ
ᱟᱪᱪᱷᱟ ᱟᱪᱪᱷᱟ
ᱦᱩᱸ
ᱟᱞᱮ ᱦᱚᱸ ᱜᱚᱝᱠᱮ ᱚᱝᱠᱟᱜᱮ ᱚᱢᱵᱚᱵᱚᱛᱤ ᱢᱟᱲᱟᱝ ᱫᱚ ᱦᱟᱸᱜ ᱡᱟᱦᱟᱸ ᱦᱟᱸᱜ ᱵᱟᱹᱭᱦᱟᱹᱲ ᱛᱟᱦᱮᱱᱟ ᱵᱟᱹᱭᱦᱟᱹᱲ ᱦᱳᱲᱳ ᱞᱮ ᱜᱤᱰᱤᱭᱟᱛᱚ ᱟᱫᱚ ᱵᱟᱹᱭᱦᱟᱹᱲ ᱦᱳᱲᱳ ᱫᱚ ᱠᱟᱺᱡ ᱵᱷᱟᱨᱤ ᱜᱮᱭᱟ ᱛᱚ ᱢᱟᱱᱮ ᱚᱱᱟ ᱫᱚ ᱚᱱᱟ ᱠᱷᱟᱹᱛᱤᱨ ᱞᱚᱜᱚᱱ ᱞᱚᱜᱚᱱ ᱞᱮ ᱪᱟᱥᱫᱟ ᱟᱨ ᱞᱚᱜᱚᱱ ᱞᱚᱜᱚᱱ ᱞᱮ ᱤᱨ ᱦᱚᱫᱟ ᱚᱝᱠᱟᱜᱮ ᱟᱨ ᱡᱟᱦᱟᱸ ᱜᱷᱩᱴᱩ ᱦᱩᱲᱩ ᱦᱟᱸᱜ ᱚᱱᱟ ᱫᱚ ᱚᱢᱵᱚᱵᱚᱛᱤ ᱯᱚᱨᱮ ᱛᱟᱯᱚᱨᱮ ᱚᱱᱟ ᱫᱚ ᱡᱩᱫᱤ ᱦᱟᱸᱜ ᱰᱷᱮᱨ ᱧᱚᱜ ᱮ ᱫᱟᱜ ᱠᱮᱫᱟ ᱛᱟᱦᱞᱮ ᱫᱚ ᱦᱟᱸᱜ ᱵᱟᱹᱛᱟᱹᱲᱤ ᱥᱮ ᱜᱷᱩᱴᱩᱨᱩ ᱨᱮᱫᱚ ᱜᱟᱹᱰᱤᱤ ᱵᱟᱝ ᱜᱟᱱᱚᱜᱼᱟ ᱛᱟᱦᱞᱮ ᱚᱱᱟ ᱫᱚᱞᱮ ᱟᱪᱷᱲᱟᱭ ᱜᱮᱭᱟ ᱟᱨᱠᱤ ᱚᱱᱟ ᱡᱟᱦᱟᱸ ᱜᱷᱩᱴᱩ ᱦᱩᱲᱩ ᱫᱚ ᱦᱟᱸᱜ ᱟᱨᱠᱤ
ᱦᱩᱸ ᱦᱩᱸ ᱦᱩᱸ
ᱟᱨ ᱞᱟᱹᱭ ᱵᱟᱲᱟᱭᱮᱫ ᱟᱨ ᱞᱟᱹᱭ ᱵᱟᱲᱟᱭ ᱜᱮᱭᱟ ᱠᱚᱛᱚ ᱡᱮ ᱟᱪᱷᱟᱲᱟ ᱛᱚᱞᱟ ᱠᱷᱚᱱᱟᱜ ᱫᱚ ᱜᱷᱩᱛᱩ ᱛᱚᱞᱟ ᱫᱚ ᱢᱚᱴᱟᱢᱩᱴᱤ ᱠᱩᱴᱤ ᱟᱹᱰᱤ ᱡᱟᱦᱟᱸ ᱵᱟᱹᱛᱟᱹᱲᱤ ᱛᱚᱞᱟ ᱚᱱᱟ ᱦᱟᱸᱜ ᱞᱟᱹᱭᱟᱠᱚ ᱛᱚ ᱟᱹᱰᱤ ᱠᱮᱴᱮᱡ ᱜᱮᱭᱟ ᱡᱩᱫᱤ ᱵᱟᱹᱫᱽ ᱡᱟᱦᱟᱸ ᱵᱟᱹᱭᱦᱟᱹᱲ ᱠᱚᱨᱮᱢ ᱨᱚᱦᱚᱭᱟ ᱰᱷᱮᱨ ᱧᱚᱜ ᱮ ᱵᱟᱹᱭᱦᱟᱹᱲ ᱠᱚᱨᱮ ᱫᱟᱜ ᱛᱟᱢᱵᱟᱜ ᱜᱮᱭᱟ ᱛᱚ ᱥᱮ ᱫᱚᱢᱮ ᱫᱟᱜ ᱠᱚ ᱞᱤᱸᱜᱤᱜ ᱜᱮᱭᱟ ᱟᱫᱚ ᱚᱱᱟ ᱠᱷᱟᱹᱛᱤᱨ ᱚᱱᱟ ᱚᱱᱟ ᱠᱚᱨᱮ ᱜᱮ ᱚᱱᱟ ᱚᱱᱟ ᱛᱚᱞᱟ ᱠᱚᱫᱚ ᱦᱟᱸᱜ ᱡᱩᱛᱩᱜᱼᱟ ᱟᱨᱠᱤ
ᱦᱚᱸ ᱠᱮᱮᱴᱮᱡ ᱛᱟᱦᱮᱬᱟ ᱠᱮᱴᱮᱡ ᱛᱚᱞᱮ ᱫᱚᱨᱠᱟᱨᱚᱜᱼᱟ
ᱦᱩᱸ ᱦᱩᱸ
ᱛᱚ ᱜᱚᱝᱠᱮ ᱰᱟᱝᱨᱤ ᱠᱟᱰᱟ ᱫᱚ ᱟᱯᱮ ᱟᱛᱳ ᱟᱛᱳ ᱠᱚᱨᱮ ᱫᱚ ᱢᱮᱱᱟᱜ ᱠᱚᱜᱮᱭᱟ ᱵᱟᱝ
ᱚᱝᱠᱟᱱ ᱰᱟᱝᱨᱤ ᱠᱟᱰᱟ ᱫᱚ ᱚᱝᱠᱟ ᱫᱚ ᱢᱮᱱᱟᱜ ᱠᱚᱜᱮᱭᱟ ᱥᱟᱸᱜᱮ ᱜᱮ
ᱟᱪᱪᱷᱟ ᱟᱪᱪᱷᱟ
ᱦᱩᱸ
ᱟᱞᱮ ᱥᱮᱫ ᱫᱚ ᱚᱱᱠᱟ ᱠᱚ ᱦᱟᱹᱯᱤᱫ ᱤᱫᱤᱜ ᱠᱟᱱᱟ ᱜᱚᱢᱠᱮ ᱪᱮᱫ ᱞᱤᱧ ᱞᱟᱹᱭᱟ
ᱦᱳᱭ ᱦᱳᱭ ᱟᱞᱮ ᱥᱮᱫ ᱦᱚᱸ ᱚᱱᱠᱟ ᱫᱚ ᱦᱟᱸᱜ ᱠᱤᱪᱷᱩ ᱫᱚ ᱠᱚ ᱠᱚᱢ ᱤᱫᱤᱜ ᱠᱟᱱ ᱜᱮᱭᱟ
ᱡᱚᱛᱚ ᱢᱮᱥᱤᱱ ᱛᱮ ᱥᱮ ᱢᱮᱥᱤᱱ ᱛᱮ ᱥᱮ ᱯᱟᱣᱟᱨ ᱴᱤᱞᱟᱨ ᱨᱳᱴᱟᱨ ᱠᱚᱛᱮ ᱜᱮ ᱦᱟᱸᱜ ᱱᱤᱛᱚᱜ ᱫᱚ ᱦᱟᱸᱜ ᱤᱨ ᱵᱟᱲᱟ ᱦᱩᱭᱩᱜ ᱠᱟᱱᱟ ᱟᱞᱮ ᱟᱞᱮ ᱨᱮᱱ ᱫᱚ ᱯᱟᱹᱦᱤᱞ ᱫᱚ ᱠᱟᱰᱟ ᱠᱚ ᱠᱚ ᱛᱟᱦᱮᱸ ᱠᱟᱱᱟ ᱢᱮᱱᱠᱷᱟᱱ ᱟᱫᱚ ᱦᱟᱸᱜ ᱫᱟᱫᱩ ᱛᱟᱠᱚ ᱵᱟᱹᱱᱩᱜ ᱵᱟᱹᱱᱩᱜ ᱠᱚ ᱠᱷᱚᱱ ᱛᱟᱯᱚᱨᱮ ᱵᱟᱵᱟ ᱛᱟᱠᱚ ᱠᱚ ᱠᱚᱣᱟᱜ ᱥᱤᱡᱚᱱ ᱨᱮ ᱥᱮ ᱵᱟᱵᱟ ᱛᱟᱠᱚᱣᱟᱜ ᱵᱮᱞᱟ ᱨᱮ ᱩᱱ ᱥᱚᱢᱚᱭ ᱫᱚ ᱰᱟᱝᱨᱤ ᱠᱚ ᱫᱚ ᱵᱟᱝ ᱠᱚ ᱛᱟᱦᱮᱸᱫ ᱥᱮ ᱠᱟᱰᱟ ᱠᱚ ᱢᱮᱨᱚᱢ ᱠᱚ ᱵᱟᱝ ᱠᱚ ᱛᱟᱦᱮᱸ ᱠᱟᱱᱟ ᱱᱤᱛᱚᱜ ᱦᱚᱸ ᱵᱟᱹᱱᱩᱜ ᱠᱚᱣᱟ ᱚᱵᱚᱥᱥᱳ
ᱢᱟᱱᱮ ᱱᱤᱛᱚᱜ ᱫᱚ ᱦᱟᱸᱜ ᱪᱮᱫ ᱤᱧ ᱞᱟᱹᱭᱟ ᱱᱤᱛᱚᱜ ᱫᱚ ᱦᱟᱸᱜ ᱛᱟᱯᱚᱨᱮ ᱱᱚᱣᱟ ᱫᱤᱥᱚᱢ ᱫᱩᱱᱤᱭᱟᱹ ᱦᱚᱸ ᱟᱹᱰᱤ ᱰᱮᱵᱷᱞᱚᱯ ᱤᱫᱤᱜ ᱠᱟᱱᱟ ᱛᱚ ᱢᱟᱱᱮ ᱦᱟᱜ ᱠᱤᱪᱷᱩ ᱚᱱᱠᱟ ᱢᱮᱥᱤᱱ ᱯᱷᱤᱥᱤᱱ ᱠᱚ ᱚᱰᱩᱠ ᱤᱫᱤᱜ ᱠᱟᱱᱟ ᱦᱩᱲᱩ ᱨᱚᱦᱚᱭᱚᱜᱼᱟ ᱦᱩᱲᱩ ᱤᱨᱚᱜᱼᱟ ᱚᱱᱠᱟ
ᱦᱮᱸ ᱦᱩᱸ
ᱦᱩᱸ
ᱦᱩᱲᱩ ᱨᱚᱦᱚᱭ ᱢᱮᱥᱤᱱ ᱫᱚ ᱦᱟᱸᱜ ᱟᱞᱮ ᱥᱮᱫ ᱫᱚ ᱦᱟᱸᱜ ᱵᱟᱝ ᱟᱲᱜᱩ ᱟᱠᱟᱱᱟ ᱦᱟᱸᱜ ᱢᱮᱱᱠᱷᱟᱱ ᱦᱩᱲᱩ ᱨᱚᱦᱚᱭ ᱢᱮᱥᱤᱱ ᱛᱤᱱ ᱟᱲᱜᱚᱱ ᱨᱮᱦᱚᱸ ᱦᱚᱭᱛᱚ ᱢᱚᱱᱮᱭᱮᱫᱟ ᱞᱤᱧ ᱦᱟᱸᱜ ᱢᱮᱥᱤᱱ ᱛᱮᱫᱚ ᱦᱟᱸᱜ ᱵᱟᱠᱚ ᱨᱚᱦᱚᱭᱟ ᱠᱟᱹᱲᱢᱤ ᱠᱚᱜᱮ ᱠᱚᱛᱮ ᱜᱮᱠᱚ ᱨᱚᱦᱚᱭ-ᱟ ᱦᱟᱸᱜ ᱮᱱᱠᱷᱟᱱ ᱚᱱᱮ ᱤᱨ ᱥᱚᱢᱚᱭ ᱜᱮ ᱢᱮᱥᱤᱱ ᱛᱮᱜᱮᱞᱮ ᱤᱨᱻ ᱵᱟᱲᱟᱭ ᱜᱮᱭᱟ ᱟᱨᱠᱤ
ᱦᱮᱸ ᱟᱞᱮ ᱥᱮᱫ ᱦᱚᱸ ᱚᱱᱮ ᱵᱤᱱ ᱞᱟᱹᱭᱮᱫ ᱞᱮᱠᱟ ᱦᱩᱲᱩ ᱨᱚᱦᱚᱭ ᱢᱮᱥᱤᱱ ᱫᱚ ᱦᱟᱸᱜ ᱟᱹᱣᱨᱤ ᱥᱮᱴᱮᱨᱚᱜᱼᱟ ᱢᱮᱱᱠᱷᱟᱱ ᱤᱨ ᱠᱚ ᱫᱚ ᱦᱟᱸᱜ ᱚᱱᱠᱟ ᱥᱮᱴᱮᱨ ᱧᱚᱜ ᱠᱟᱱᱟ ᱦᱟᱸᱜ
ᱟᱪᱪᱷᱟ ᱟᱪᱪᱷᱟ
ᱦᱮᱸ ᱚᱱᱠᱟ ᱫᱚ ᱦᱳᱭ ᱤᱨᱮᱫ ᱜᱮᱭᱟ ᱤᱨ ᱫᱚ ᱢᱮᱥᱤᱱ ᱠᱚᱛᱮ ᱜᱮ ᱡᱟᱦᱟᱸᱭ ᱫᱚ ᱡᱟᱦᱟᱸᱭ ᱫᱚ ᱦᱚᱲ ᱛᱮ ᱜᱮ ᱚᱱᱠᱟ ᱠᱚ ᱤᱨ ᱚᱪᱚᱭᱮᱫᱟ
ᱦᱮᱸ ᱛᱚ
ᱛᱟᱨᱯᱚᱨᱮ ᱚᱱᱟ ᱥᱟᱶᱛᱮ ᱦᱟᱸᱜ ᱱᱤᱛᱚᱜ ᱫᱚ ᱧᱮᱞᱚᱜ ᱠᱟᱱᱟ ᱦᱟᱸᱜ ᱦᱩᱲᱩ ᱦᱩᱲᱩ ᱨᱚᱦᱚᱭ ᱢᱮᱥᱤᱱ ᱦᱚᱸ ᱵᱟᱹᱭ ᱵᱟᱹᱭ ᱛᱮ ᱟᱞᱮ ᱥᱮᱫ ᱦᱮᱡ ᱤᱫᱤᱜ ᱠᱟᱱᱟ ᱟᱨᱠᱤ ᱟᱞᱮᱭᱟᱜ ᱥᱩᱨ ᱥᱩᱯᱩᱨ ᱟᱛᱳ ᱢᱟᱱᱮ ᱦᱟᱱᱛᱮ ᱧᱚᱜ ᱨᱮ ᱚᱱᱟ ᱠᱚᱨᱮ ᱫᱚ ᱢᱮᱥᱤᱱ ᱠᱚᱛᱮ ᱜᱮ ᱩᱭᱦᱟᱹᱨᱟᱛᱚ ᱵᱟᱡᱟᱨ ᱧᱚᱜ ᱜᱮᱭᱟ ᱛᱚ
ᱦᱮᱸ ᱦᱮᱸ ᱦᱮᱸ
ᱥᱟᱶᱛᱮ ᱢᱮᱥᱤᱱ ᱛᱮᱜᱮ ᱠᱚ ᱨᱚᱦᱚᱭ ᱵᱟᱲᱟᱭ ᱜᱮ ᱟᱫᱚ ᱦᱟᱸᱜ ᱢᱮᱥᱤᱱ ᱛᱮ ᱫᱚ ᱦᱟᱸᱜ ᱟᱞᱮᱥᱮᱫ ᱫᱚ ᱡᱟᱦᱟᱸ ᱞᱮᱠᱟ ᱞᱤᱧ ᱧᱮᱞ ᱟᱠᱟᱫᱟ ᱦᱟᱸᱜ ᱦᱩᱲᱩ ᱫᱚᱢᱮ ᱧᱩᱨᱩᱜᱼᱟ ᱜᱚᱝᱠᱮ ᱦᱩᱲᱩ
ᱦᱳᱭ ᱟᱹᱵᱤᱱ ᱚᱱᱟ ᱛᱤᱥ ᱵᱤᱱ ᱵᱩᱡᱽ ᱫᱟᱲᱮᱭᱟᱜᱼᱟ ᱟᱹᱞᱤᱧ ᱞᱤᱧ ᱞᱟᱹᱭ ᱟᱵᱮᱱ ᱠᱟᱱᱟ ᱟᱵᱤᱱ ᱦᱟᱸᱜ ᱢᱟᱱᱮ ᱦᱳᱭᱛᱳ ᱡᱚᱠᱷᱚᱱ ᱮ ᱫᱟᱜ ᱟᱭ ᱥᱮ ᱦᱟᱸᱜ ᱚᱱᱟ ᱢᱟ ᱦᱟᱸ ᱤᱨ ᱠᱮᱫᱟ ᱵᱚᱱ ᱤᱨ ᱯᱚᱨᱮ ᱦᱟᱸᱜ ᱟᱨᱦᱚᱸ ᱡᱚᱠᱷᱚᱱ ᱟᱨ ᱦᱟᱸᱜ ᱪᱟᱥ ᱨᱮᱵᱚᱱ ᱪᱩᱴᱟᱹᱜᱼᱟ ᱪᱟᱥ ᱞᱟᱦᱟ ᱥᱤᱛᱩᱝ ᱫᱤᱱ ᱯᱟᱨᱚᱢᱚᱜᱼᱟ ᱩᱱ ᱦᱟᱸᱜ ᱦᱟᱸᱜ ᱫᱚᱢᱮ ᱦᱟᱸᱜ ᱚᱢᱚᱱᱚᱜᱼᱟ᱾ ᱛᱚᱠᱷᱚᱱ ᱜᱮ ᱦᱟᱸᱜ ᱵᱮᱱ ᱵᱩᱡᱽ ᱫᱟᱲᱮᱭᱟᱜᱼᱟ ᱡᱮ ᱛᱤᱱᱟᱹᱜ ᱦᱩᱲᱩ ᱫᱚ ᱦᱟᱸᱜ ᱧᱩᱨᱦᱟᱹᱜ ᱠᱟᱱᱟ ᱟᱹᱰᱤ ᱡᱟᱹᱥᱛᱤ ᱟᱹᱰᱤ ᱡᱟᱹᱥᱛᱤ ᱧᱩᱨᱦᱟᱹᱜ ᱠᱟᱱᱟ
ᱟᱨ ᱵᱟᱝ ᱜᱚᱝᱠᱮ ᱚᱱᱮ ᱦᱳᱲᱳ ᱤᱨ ᱥᱩᱢᱚᱭ ᱦᱚᱸ ᱫᱤᱥᱟᱹᱜ ᱜᱮᱭᱟ ᱥᱟᱭᱤᱰ ᱥᱟᱭᱤᱰ ᱛᱮ ᱡᱚᱠᱷᱚᱱ ᱞᱚᱥᱚᱫ ᱠᱚ ᱛᱟᱦᱮᱱ ᱜᱮᱭᱟ ᱥᱮ ᱚᱱᱟ ᱠᱚᱨᱮ ᱧᱮᱞᱚᱜᱼᱟ ᱟᱨᱠᱤ ᱵᱩᱡᱷᱟᱹᱜᱼᱟ ᱟᱨᱠᱤ ᱟᱨ ᱢᱤᱱᱤᱴ ᱨᱮ ᱟᱹᱰᱤ ᱟᱢᱫᱟ ᱠᱟᱛᱮ ᱠᱚ ᱦᱟᱛᱟᱭ ᱛᱚ
ᱦᱮᱸ ᱦᱮᱸ ᱟᱫᱚ ᱱᱤᱛᱳᱜ ᱦᱚᱲᱟᱜ ᱢᱟᱱᱮ ᱦᱚᱭᱛᱚ ᱚᱱᱟ ᱦᱚᱲ ᱠᱚᱛᱮ ᱡᱩᱫᱤ ᱵᱤᱱ ᱤᱨ ᱟ ᱛᱟᱦᱚᱞᱮ ᱦᱚᱭᱛᱳ ᱴᱟᱭᱤᱢ ᱞᱟᱜᱟᱜ ᱠᱟᱱᱟ᱾ ᱚᱱᱟ ᱠᱷᱟᱹᱛᱤᱨ ᱦᱚᱭᱛᱳ ᱡᱟᱸᱦᱟᱭ ᱠᱚᱫᱚ ᱠᱚ ᱢᱮᱥᱤᱱ ᱮᱫ ᱜᱮᱭᱟ᱾
ᱦᱩᱸ ᱦᱩᱸ
ᱦᱮᱸ ᱚᱱᱟ ᱛᱮᱫᱚ ᱦᱳᱭᱛᱚ ᱞᱚᱜᱚᱱᱚᱜ ᱠᱟᱱᱟ ᱢᱤᱫ ᱫᱤᱱ ᱥᱮ ᱵᱟᱨ ᱫᱤᱱ ᱟᱵᱤᱱᱟᱜ ᱠᱟᱹᱢᱤ ᱪᱮᱫ ᱠᱚᱢᱯᱞᱤᱴᱚᱜ ᱠᱟᱱᱟ ᱟᱨ ᱱᱤᱛᱚᱜ ᱚᱱᱟ ᱠᱚ ᱠᱷᱟᱱ ᱫᱚ ᱠᱤᱪᱷᱩ ᱴᱟᱭᱤᱢ ᱞᱟᱜᱟᱜ ᱠᱟᱱᱟ ᱛᱚ ᱟᱨ ᱦᱚᱲ ᱠᱚᱦᱚᱸ ᱚᱱᱠᱟ ᱱᱤᱛᱚᱜ ᱵᱟᱠᱚ ᱧᱟᱯᱟᱢ ᱠᱟᱱᱟ ᱡᱮ ᱟᱹᱞᱤᱧ ᱞᱤᱧ ᱤᱨ ᱦᱚᱪᱚᱭᱟ ᱥᱮᱞᱤᱧ ᱨᱚᱦᱚᱭ ᱦᱚᱪᱚᱭᱟ ᱦᱚᱭᱛᱚ ᱩᱱᱤ ᱦᱚᱲ ᱢᱟᱱᱮ ᱦᱳᱭᱛᱳ ᱱᱤᱛᱚᱜ ᱫᱚ ᱠᱟᱹᱢᱤ ᱫᱚ ᱟᱹᱰᱤ ᱡᱟᱭᱜᱟ ᱨᱮ ᱧᱟᱢᱚᱜ ᱠᱟᱱᱟ ᱛᱚ ᱵᱟᱡᱟᱨ ᱥᱟᱦᱟᱨ ᱦᱚᱸ ᱠᱟᱹᱢᱤ ᱧᱚᱜ ᱚᱱᱟ ᱵᱟᱡᱟᱨ ᱥᱟᱦᱟᱨ ᱫᱚ ᱠᱤᱪᱷᱩ ᱯᱩᱭᱥᱟᱹ ᱠᱚ ᱰᱷᱮᱨ ᱧᱟᱢᱚᱜ ᱠᱟᱱᱟ ᱟᱨ ᱟᱛᱩ ᱚᱲᱟᱜ ᱨᱮᱫᱚ ᱦᱚᱭᱛᱚ ᱯᱚᱭᱥᱟ ᱠᱤᱪᱷᱩ ᱠᱚᱢ ᱧᱟᱢᱚᱜ ᱠᱟᱱᱟ᱾ ᱚᱱᱠᱟ ᱵᱟᱠᱚ ᱠᱟᱹᱢᱤ ᱞᱟᱹᱜᱤᱫ ᱚᱜ ᱠᱟᱱᱟ ᱟᱛᱳ ᱚᱲᱟᱜ ᱠᱚᱨᱮ ᱦᱚᱸ ᱞᱮᱵᱟᱨ ᱯᱷᱮᱵᱟᱨ ᱠᱚᱦᱚᱸ ᱚᱱᱠᱟ ᱫᱚ
ᱞᱮᱵᱟᱨ ᱠᱚᱦᱚᱸ ᱠᱚᱢ ᱤᱫᱤᱜ ᱠᱟᱱᱟ ᱜᱚᱝᱠᱮ ᱱᱮᱛᱟᱨ ᱪᱮᱱᱱᱟᱭ ᱛᱟᱹᱢᱤᱱᱱᱟᱹᱲᱩ ᱠᱟᱹᱢᱤ ᱠᱚᱠᱚ ᱪᱟᱞᱟᱜ ᱠᱟᱱᱟ ᱛᱚ ᱟᱛᱳ ᱠᱚᱨᱮᱱ ᱦᱩᱸ ᱫᱚ ᱢᱮᱥᱤᱱ ᱠᱚᱛᱮ ᱜᱮ ᱡᱟᱹᱥᱛᱤ
ᱦᱮᱸ
ᱟᱨ ᱡᱟᱦᱟᱸᱭ ᱦᱟᱸᱜ ᱵᱷᱤᱛᱟᱹ ᱪᱷᱟᱴᱟᱣ ᱠᱚᱜᱼᱟ ᱚᱱᱟ ᱠᱚᱫᱚ ᱦᱟᱸᱜ ᱢᱮᱥᱤᱱ ᱛᱮᱫᱚ ᱦᱟᱸᱜ ᱟᱫᱚ ᱦᱟᱸᱜ ᱟᱬᱜᱚ ᱫᱚ ᱦᱟᱸᱜ ᱵᱟᱝ ᱟᱬᱜᱚ ᱠᱟᱱᱟ ᱟᱞᱮ ᱥᱮᱫ ᱫᱚ ᱮᱱᱠᱷᱟᱱ ᱦᱚᱲ ᱛᱮᱜᱮ ᱠᱚ ᱵᱷᱤᱛᱤ ᱠᱚ ᱪᱷᱟᱴᱟᱣ ᱵᱟᱲᱟᱭᱟ ᱛᱚ
ᱦᱮᱸ
ᱡᱟᱹᱥᱛᱤ ᱠᱟᱭ ᱛᱮ ᱡᱩᱫᱤ ᱦᱩᱸ
ᱦᱩᱸ ᱟᱪᱪᱷᱟ ᱦᱩᱲᱩ ᱪᱟᱥ ᱠᱚᱢᱟ ᱛᱟᱦᱚᱞᱮ ᱟᱯᱮᱥᱮᱫ ᱦᱚᱸ ᱦᱩᱭᱩᱜ ᱜᱮᱭᱟ ᱟᱨ ᱛᱟᱦᱚᱞᱮ ᱚᱱᱠᱟ ᱮᱴᱟᱜ ᱦᱩᱲᱩ ᱪᱟᱥ ᱵᱟᱫᱮ ᱡᱟᱦᱟᱱᱟᱜ ᱟᱨᱚ ᱪᱟᱥ ᱠᱚᱫᱚ ᱦᱩᱭᱩᱜᱼᱟ ᱥᱮ ᱵᱟᱝ᱾
ᱚᱱᱠᱟ ᱫᱚ ᱦᱩᱭ ᱫᱚ ᱦᱟᱸᱜ ᱜᱚᱢᱠᱮ ᱦᱟᱸᱜ ᱪᱮᱫ ᱞᱤᱧ ᱞᱟᱹᱭᱟ ᱦᱩᱭ ᱫᱚ ᱦᱟᱸᱜ ᱦᱩᱭ ᱫᱚ ᱦᱩᱭᱩᱜᱼᱟ, ᱢᱮᱱᱠᱷᱟᱱ ᱢᱤᱫᱴᱟᱝ ᱢᱟᱱᱮ ᱟᱞᱮ ᱵᱚᱝᱥᱚ ᱨᱮᱱᱤᱡ ᱜᱮ ᱫᱟᱫᱩ ᱟᱨᱠᱤ ᱢᱟᱱᱮ ᱟᱞᱮ ᱵᱚᱝᱥᱚ ᱢᱟᱱᱮ ᱪᱮᱫᱠᱟ ᱟᱞᱮ ᱵᱚᱝᱥᱚ ᱢᱟᱱᱮ ᱚᱱᱮ ᱟᱹᱰᱤ ᱡᱷᱳᱨ ᱛᱟ ᱠᱚ ᱚᱲᱟᱜ ᱟᱨᱠᱤ ᱫᱟ ᱟᱞᱮᱭᱟᱜ ᱫᱚ ᱵᱟᱹᱫᱽ ᱠᱷᱮᱛ ᱠᱚ ᱰᱷᱮᱨ ᱜᱮᱭᱟ ᱛᱚ ᱟᱫ ᱛᱚᱵᱮ ᱦᱟᱸᱜ ᱚᱲᱟᱜ ᱨᱮᱦᱚᱸ ᱚᱱᱠᱟ ᱫᱚ ᱢᱟᱱᱮ ᱵᱟᱞᱮ ᱛᱟᱦᱮᱱ ᱜᱮᱭᱟ ᱛᱚ ᱛᱚᱵᱮ ᱦᱟᱸᱜ ᱟᱫᱚ ᱩᱱᱠᱩ ᱟᱨᱠᱤ ᱪᱟᱥᱞᱮ ᱮᱢ ᱟᱠᱟᱫ ᱠᱚᱣᱟ ᱟᱨᱠᱤ ᱩᱱᱠᱩ ᱛᱚᱠᱷᱚᱨ ᱯᱮ ᱪᱟᱥ ᱵᱟᱰᱟᱭ ᱠᱚ ᱥᱚᱵᱽᱡᱤ ᱠᱚ ᱵᱮᱸᱜᱟᱲ ᱵᱤᱞᱟᱹᱛᱤ ᱛᱟᱯᱚᱨᱮ ᱦᱩᱭᱩᱜ ᱠᱟᱱᱟ ᱱᱚᱛᱮ ᱵᱷᱮᱰᱣᱟ ᱠᱚᱸᱰᱷᱟ ᱢᱚᱴᱟᱢᱩᱴᱤ ᱚᱱᱟ ᱠᱚᱨᱮ ᱪᱟᱞᱟᱣ ᱵᱟᱲᱟ ᱦᱩᱭᱩᱜᱼᱟ ᱢᱚᱴᱟᱢᱩᱴᱤ ᱵᱷᱟᱜᱤ ᱜᱮ ᱟᱨᱡᱟᱣᱟᱭ ᱟᱨᱠᱤ ᱵᱷᱟᱜᱤ ᱜᱮ ᱪᱟᱥ ᱦᱩᱭᱩᱜ ᱛᱟᱭᱟ ᱟᱨᱠᱤ᱾
ᱦᱩᱸ ᱦᱮᱸ ᱦᱮᱸ᱾
ᱚᱱᱮ ᱚᱱᱠᱟ ᱠᱷᱚᱵᱚᱨ ᱟᱫᱚ ᱱᱤᱡᱮ ᱫᱚ ᱴᱟᱭᱤᱢ ᱠᱚᱜᱮ ᱵᱟᱝ ᱧᱟᱢ ᱵᱟᱲᱟᱭ ᱦᱩᱭᱩᱜᱼᱟ ᱛᱚ ᱟᱫᱚ ᱦᱟᱸᱜ᱾ ᱪᱟᱥ ᱠᱚᱫᱚ ᱦᱚᱸ ᱚᱱᱠᱟ ᱵᱟᱝ ᱞᱟᱜᱟ ᱵᱟᱲᱟ ᱦᱩᱭ ᱟᱠᱟᱱᱟ᱾
ᱦᱮᱸ ᱦᱮᱸ ᱦᱮᱸ, ᱪᱟᱥ ᱨᱮᱫᱚ ᱚᱱᱠᱟ ᱢᱟᱱᱮ ᱠᱷᱟᱹᱴᱟᱹᱞᱤ ᱫᱚᱢᱮ ᱠᱷᱟᱴᱟᱣ ᱢᱮᱱᱟᱜᱼᱟ ᱠᱷᱟᱹᱴᱟᱹᱞᱤ ᱦᱩᱭᱩᱜᱼᱟ᱾ ᱚᱱᱟ ᱚᱱᱟ ᱯᱤᱪᱷᱟᱱ ᱨᱮ ᱟᱹᱵᱤᱱ ᱥᱚᱵᱫᱤᱱ ᱚᱱᱟ ᱧᱮᱞ ᱞᱟᱜᱟᱣ ᱵᱤᱱᱟ᱾
ᱦᱩᱸ ᱦᱩᱸ, ᱜᱤᱫᱽᱨᱟᱹ ᱠᱟᱹᱴᱤᱡ ᱜᱤᱫᱽᱨᱟᱹ ᱞᱮᱠᱟ ᱡᱚᱜᱟᱣ ᱡᱚᱛᱚᱱ ᱦᱩᱭᱩᱜᱼᱟ ᱥᱮᱛᱟᱜ᱾
ᱦᱳᱭ ᱦᱳᱭ ᱦᱳᱭ,
ᱦᱸᱜᱻ
ᱟᱯ ᱪᱟᱥ ᱟᱵᱤᱱ ᱢᱮᱱᱠᱷᱟᱱ ᱚᱱᱟ ᱫᱚ ᱯᱳᱞᱳ ᱛᱮ ᱟᱵᱤᱱ ᱯᱚᱭᱥᱟ ᱵᱤᱱ ᱪᱷᱩᱲᱭᱟᱹᱣᱣᱟ ᱪᱷᱩᱲᱭᱟᱣ ᱜᱮ ᱞᱟᱹᱭ ᱜᱟᱱ ᱜᱟᱱᱚᱜᱼᱟ ᱢᱤᱫ ᱠᱟᱛᱷᱟ ᱛᱮ᱾
ᱡᱟᱦᱟᱱᱟᱜ ᱜᱮ ᱚᱱᱟ ᱵᱮᱱ ᱪᱟᱥᱟ ᱢᱮᱱᱠᱷᱟᱱ ᱚᱱᱟ ᱪᱮᱛᱟᱱ ᱨᱮ ᱯᱚᱭᱥᱟ ᱯᱚᱨᱛᱷᱚᱢ ᱟᱵᱮᱱ ᱤᱱᱵᱷᱮᱥᱴ ᱞᱟᱜᱟᱣᱵᱮᱱᱟ ᱥᱮ ᱪᱷᱩᱲᱤᱭᱟᱹᱣ ᱞᱟᱜᱟᱣᱟ ᱵᱮᱱᱟ᱾
ᱦᱮᱸ ᱦᱩᱸ᱾
ᱛᱚᱵᱮ ᱛᱚ ᱦᱟᱸᱜ ᱚᱱᱟ ᱨᱮᱱᱟᱜ ᱦᱟᱸᱜ ᱛᱤᱥ ᱯᱷᱚᱞᱚᱠ ᱵᱮᱱ ᱧᱟᱢ ᱛᱮ ᱚᱱᱟ ᱵᱮᱤᱱ ᱟᱠᱷᱨᱤᱧᱟᱵᱤᱱ ᱥᱮᱵᱤᱱ᱾ ᱟᱹᱠᱷᱨᱤᱧ ᱛᱮᱵᱮᱱ ᱟᱹᱵᱤᱱ ᱚᱱᱟ ᱠᱚᱵᱤᱱ ᱟᱨᱡᱟᱣᱟ᱾
ᱦᱮᱸ ᱴᱟᱠᱟ ᱠᱟᱹᱣᱰᱤ ᱠᱚ ᱵᱟᱝᱼᱟ
ᱦᱮᱸ ᱦᱮᱸ ᱦᱮᱸ᱾
ᱟᱨ ᱠᱷᱟᱹᱞᱤ ᱪᱷᱩᱲᱭᱟᱹᱣ ᱜᱷᱲᱤ ᱠᱟᱜ ᱠᱷᱟᱱ ᱫᱚᱦᱚ ᱵᱟᱝ ᱜᱟᱱᱚᱜᱼᱟ ᱚᱱᱠᱟ ᱡᱚ ᱡᱚᱜᱟᱣ ᱡᱚᱛᱚᱱ ᱵᱟᱝ ᱜᱟᱱᱚᱜᱼᱟ ᱟᱫᱚ ᱦᱟᱸᱜ ᱪᱤᱠᱟᱹᱛᱮ ᱦᱟᱸᱜ ᱦᱟᱸᱜ ᱵᱤᱱ ᱟᱨᱡᱟᱣᱟ ᱦᱮᱸ ᱥᱮ᱾
ᱦᱮᱸ
ᱠᱤᱪᱷᱩ ᱟᱞᱮ ᱦᱟᱸᱜ ᱟᱛᱳ ᱨᱮ ᱢᱮᱱᱟᱜ ᱠᱚᱣᱟ ᱫᱟᱫᱩ ᱠᱤᱪᱷᱩ ᱢᱤᱫᱴᱟᱝ ᱵᱟᱨᱭᱟ ᱫᱟᱫᱩ ᱟᱨᱠᱤ᱾
ᱦᱩᱸ ᱦᱩᱸ᱾
ᱵᱚᱭᱮᱥ ᱫᱚ ᱵᱟᱝᱠᱚ ᱵᱚᱭᱮᱥᱟ ᱢᱳᱴᱟᱢᱩᱴᱤ ᱵᱚᱭᱚᱥ ᱦᱩᱭᱩᱜ ᱛᱟᱠᱚᱣᱟ, ᱟᱨᱠᱤ᱾
ᱦᱩᱸ ᱦᱩᱸ᱾
ᱦᱟᱲᱟᱢ ᱫᱚ ᱵᱟᱠᱚ ᱦᱟᱲᱟᱢ ᱜᱚᱫ ᱟᱠᱟᱱᱟ ᱦᱟᱸᱜ, ᱟᱫᱚ ᱛᱟᱦᱞᱮ ᱩᱱᱠᱩ ᱦᱚᱸ ᱚᱱᱠᱟ ᱟᱨᱠᱤ᱾ ᱠᱟᱹᱢᱤ ᱫᱚ ᱵᱟᱝᱠᱚ ᱪᱷᱩᱴᱟᱹᱜᱼᱟ ᱠᱷᱟᱹᱲᱤ ᱠᱚ ᱪᱷᱩᱲᱭᱟᱹᱣ ᱜᱤᱰᱤ ᱠᱟᱜᱼᱟ, ᱥᱮᱠᱚ ᱨᱚᱦᱚᱭ ᱜᱤᱰᱤ ᱠᱟᱜᱼᱟ, ᱟᱫᱚ ᱦᱟᱸ ᱟᱫᱚ ᱦᱩᱭ ᱫᱚ ᱦᱩᱭ ᱫᱚ ᱦᱩᱭᱩᱜᱼᱟ ᱚᱱᱠᱟ ᱫᱚ ᱵᱟᱸᱝᱟ᱾ ᱡᱚᱜᱟᱣ ᱡᱚᱛᱚᱱ ᱵᱟᱝ ᱟᱜ ᱠᱷᱟᱱ ᱫᱚ ᱚᱱᱠᱟ ᱵᱟᱝ ᱦᱩᱭᱩᱜᱼᱟ ᱟᱨᱠᱤ
ᱛᱚ ᱢᱩᱞᱟᱹ ᱟᱲᱟᱜ ᱠᱚ ᱟᱯᱮ ᱥᱮᱫ ᱫᱚ ᱪᱟᱥ ᱦᱩᱭᱩᱜ ᱜᱮᱭᱟ ᱥᱮ ᱵᱟᱝ ᱜᱚᱝᱠᱮ?
ᱟᱞᱮ ᱥᱮᱢ ᱫᱚ ᱦᱩᱲᱩ ᱪᱟᱥ ᱡᱟᱦᱟᱸ ᱞᱮᱠᱟ ᱦᱩᱭᱩᱜᱼᱟ ᱚᱱᱠᱟ ᱜᱮ᱾ ᱦᱩᱲᱩ ᱥᱚᱵᱡᱤ ᱪᱟᱥ ᱠᱚᱦᱚᱸ ᱢᱟᱱᱮ ᱟᱹᱰᱤ ᱡᱟᱹᱥᱛᱤ ᱜᱮ ᱦᱩᱭᱩᱜᱼᱟ ᱦᱩᱭ ᱫᱚ᱾ ᱢᱮᱱᱠᱷᱟᱱ ᱚᱠᱟ ᱠᱚᱨᱟᱣ ᱟᱠᱷᱨᱤᱧ ᱥᱮ ᱵᱟᱡᱟᱨ ᱠᱚ ᱤᱫᱤ ᱵᱟᱠᱷᱨᱟᱜᱮ ᱪᱟᱥ ᱫᱚ ᱦᱟᱸᱜ, ᱢᱮᱱᱠᱷᱟᱱ ᱟᱞᱮᱫᱚ ᱠᱤᱪᱷᱩ ᱵᱟᱡᱟᱨ ᱠᱷᱚᱡ ᱥᱟᱦᱟᱨᱮ ᱢᱮᱱᱟᱜ ᱞᱮᱭᱟ᱾ ᱢᱮᱱᱟᱜ ᱨᱮᱦᱚᱸ ᱥᱩᱨ ᱵᱟᱡᱟᱨ ᱢᱮᱱᱠᱷᱟᱱ ᱚᱱᱟ ᱠᱚᱨᱮ᱾ ᱚᱱᱛᱮ ᱫᱚ ᱪᱟᱥ ᱡᱟᱹᱥᱛᱤ ᱦᱳᱭᱳᱜ ᱟ ᱛᱚ ᱚᱱᱠᱟ ᱦᱚᱭᱛᱳ᱾ ᱨᱮᱴ ᱠᱚ ᱥᱮ ᱫᱟᱢ ᱠᱚ ᱵᱟᱝ ᱧᱟᱯᱟᱢᱟ ᱥᱚᱵᱡᱤ ᱨᱮ᱾ ᱚᱱᱟᱛᱮ ᱥᱟᱹᱜᱤᱧ ᱜᱮ ᱠᱤᱪᱷᱩᱞ ᱞᱮ ᱤᱫᱤᱭᱟ ᱜᱟᱹᱰᱤ ᱠᱚᱛᱮ ᱚᱱᱟ ᱠᱤᱪᱷᱩ ᱥᱟᱺᱜᱤᱧ ᱤᱫᱤ ᱞᱟᱜᱟᱣ ᱟᱞᱮᱭᱟ ᱟᱞᱮ ᱠᱷᱚᱱ
ᱟᱪᱷᱟ᱾
ᱟᱨ ᱦᱳᱭᱛᱳ ᱟᱵᱤᱱ ᱪᱟᱥ ᱠᱟᱜ ᱟᱵᱤᱱ ᱟᱹᱰᱤ ᱡᱟᱹᱥᱛᱤ ᱦᱳᱭᱛᱳ ᱱᱚᱰᱮ᱾ ᱱᱚᱣᱟ ᱥᱩᱨ ᱵᱟᱡᱟᱨ ᱦᱳᱭᱛᱚ ᱯᱟᱸᱪ ᱵᱚᱥᱛᱟ ᱟᱹᱠᱦᱨᱤᱧᱚᱜᱼᱟ ᱥᱟᱜᱤᱧ ᱡᱩᱤ ᱵᱤᱱ ᱤᱫᱤᱭᱟ ᱤᱫᱤᱭᱟ ᱚᱸᱰᱮ ᱦᱳᱭᱛᱚ ᱯᱚᱱᱫᱽᱨᱚ ᱵᱚᱥᱛᱟ ᱥᱮ ᱫᱚᱥ ᱵᱚᱥᱛᱟ ᱟᱹᱷᱨᱤᱧᱚᱜᱼᱟ
ᱦᱩᱸ ᱦᱩᱸ᱾
ᱦᱩᱸ᱾
ᱟᱹᱠᱷᱨᱤᱧᱚᱜ ᱜᱮᱭᱟ ᱚᱱᱠᱟ᱾
ᱦᱮᱸ ᱦᱳᱭ ᱦᱳᱭ
ᱛᱚ ᱱᱤᱛᱚᱝ ᱧᱮᱞᱚᱜ ᱠᱟᱱᱟ ᱡᱮ ᱡᱟᱦᱟᱸᱟᱜ ᱪᱟᱹᱥᱤ ᱠᱚ ᱢᱮᱱᱟᱜ ᱠᱚᱛᱟ ᱵᱚᱱᱟ ᱦᱮᱸᱥᱮ ᱥᱮ ᱦᱟ ᱡᱟᱦᱟᱸᱭ ᱦᱟᱜ ᱪᱟᱹᱥᱤ ᱠᱚ ᱟᱛᱳ ᱯᱟᱲᱟ ᱠᱚᱨᱮ ᱢᱮᱱᱟᱜ ᱠᱚᱣᱟ ᱩᱱᱠᱩ ᱰᱷᱮᱨ ᱰᱷᱮᱨ ᱠᱚ ᱪᱟᱥᱟ ᱢᱮᱱᱠᱷᱟᱱ ᱡᱚᱠᱷᱚᱱ ᱠᱚ ᱟᱠᱷᱨᱤᱧᱟ ᱛᱚᱠᱷᱚᱱ ᱠᱷᱟᱱᱜᱮ ᱫᱟᱢ ᱠᱚᱢᱚᱜᱼᱟ ᱟᱨ ᱡᱚᱠᱷᱚᱱ ᱠᱷᱟᱱ ᱜᱮᱵᱚᱱ ᱦᱟᱛᱟᱣᱟ ᱟᱵᱚ ᱥᱟᱯᱳᱡ ᱟᱵᱚ ᱯᱟᱹᱭ ᱠᱟᱨᱤ ᱴᱷᱮᱱ ᱠᱷᱚᱱ ᱜᱮᱵᱚᱱ ᱦᱟᱛᱟᱼᱟ ᱡᱚᱠᱷᱚᱱ ᱫᱚᱠᱟᱱ ᱪᱟᱞᱟᱣ ᱠᱟᱛᱮ ᱥᱮ ᱡᱟᱦᱟᱱᱟᱜ ᱢᱟᱨᱠᱮᱴ ᱨᱮ ᱩᱱ ᱥᱚᱢᱚᱭ ᱫᱚ ᱫᱟᱢ ᱵᱟᱹᱲ ᱟᱹᱜᱼᱟ ᱢᱮᱱᱱᱠᱷᱟᱱ ᱡᱚᱠᱷᱚᱱ ᱦᱟᱸᱜ ᱨᱮᱸᱜᱮᱡ ᱦᱚᱲ ᱠᱚ ᱟᱹᱷᱨᱤᱧᱟ ᱛᱚᱠᱷᱚᱱ ᱠᱷᱟᱱ ᱜᱮ ᱦᱟᱸᱜ ᱫᱟᱢ ᱦᱟᱸᱜ ᱠᱚ ᱠᱚᱢᱟ ᱚᱱᱟ ᱠᱷᱟᱹᱛ ᱠᱟᱹᱡ ᱵᱤᱨᱟᱴ ᱤᱭᱟᱹᱜ ᱠᱟᱱᱟ ᱟᱨᱠᱤ ᱚᱱᱟ ᱟᱹᱰᱤ ᱦᱚᱲ ᱦᱚᱸ ᱵᱟᱠᱚ ᱪᱟᱥᱟ
ᱦᱳᱭ ᱦᱳᱭ ᱚᱱᱟ ᱠᱷᱟ. ᱛᱤᱨ ᱦᱚᱸ ᱟᱹᱰᱤ ᱜᱟᱱ ᱦᱚᱲ ᱵᱟᱠᱚ ᱪᱟᱥᱟ
ᱟᱨ ᱠᱤᱪᱷᱩ ᱫᱚ ᱦᱚᱲ ᱢᱮᱱᱟᱜ ᱠᱚᱣᱟ ᱵᱟᱹᱫ ᱟᱨ ᱠᱤᱷᱩ ᱫᱚ ᱦᱚᱲ ᱢᱮᱱᱟᱜ ᱜᱤᱰᱤᱜ ᱛᱟᱠᱚᱣᱟ ᱞᱮᱭᱟ ᱠᱚ ᱪᱟᱥ ᱜᱤᱰᱤ ᱠᱟᱜᱼᱟ ᱞᱮ ᱞᱟᱡ ᱡᱟᱞᱟ ᱡᱟᱦᱟᱸ ᱛᱤᱱᱟᱹᱜ ᱦᱚᱞᱳ ᱩᱰᱟ. ᱝ ᱯᱚᱭᱥᱟ ᱨᱳᱡᱽᱜᱟᱨ ᱥᱮ ᱧᱟᱢ ᱴᱟᱠᱟ ᱠᱟᱣᱰᱤ ᱠᱚ ᱚᱱᱟ ᱛᱮᱜᱮ ᱚᱱᱟ ᱛᱮᱜᱮ ᱦᱟᱸᱜ ᱚᱲᱟᱜ ᱨᱮᱱᱟᱜ ᱥᱟᱜᱟᱲ ᱜᱟᱲᱤ ᱠᱚᱫᱚ ᱦᱟᱸᱜ ᱞᱟᱜᱟ ᱯᱟᱨᱚᱢ ᱤᱫᱤ ᱦᱩᱭᱩᱜᱼᱟ ᱞᱮᱭ ᱟᱠᱚ
ᱦᱮᱸ ᱦᱮᱸ ᱟᱨ ᱚᱱᱠᱟ ᱮᱴᱟᱜ ᱡᱤᱱᱤᱥ ᱠᱚᱢᱟ ᱦᱟᱜ ᱡᱚᱛᱚᱜᱮ ᱠᱚᱨᱟ ᱠᱟᱱᱟ ᱱᱚᱣᱟ ᱠᱚᱢᱟ ᱚᱱᱠᱟ ᱯᱨᱴ ᱠᱚᱨᱟ ᱵᱟᱹᱱᱩᱜᱼᱟ ᱡᱮ ᱫᱚ ᱱᱤᱱᱟᱹᱜ ᱛᱮᱜᱮ ᱦᱟᱛᱟᱣ ᱞᱟᱜᱟᱜᱼᱟ ᱥᱮ ᱟᱹᱷᱨᱤᱧ ᱞᱟᱜᱟᱜᱼᱟ ᱟᱫᱚ ᱪᱤᱠᱟᱹᱭᱵᱤᱱ ᱟᱵᱚ ᱚᱱᱠᱟ ᱨᱮᱸᱜᱮᱡ ᱦᱚᱲ ᱠᱚᱫᱚ ᱤᱱᱠᱟᱹ ᱡᱟᱠ ᱩᱱᱟᱹᱜ ᱜᱮ ᱧᱟᱢᱟᱭ ᱤᱱᱟᱹ‌ᱜ ᱛᱮ ᱜᱮ
ᱤᱱᱟᱹ ᱛᱮᱜᱮ ᱤᱱᱟᱹ ᱛᱮᱜᱮ ᱟᱹᱰᱤ
ᱦᱮᱸ
ᱥᱟᱶᱛᱮ ᱠᱤᱪᱷᱩ ᱦᱚᱲ ᱫᱚ ᱦᱟᱸᱜ ᱱᱤᱭᱟ. ᱠᱟᱨᱚᱱ ᱛᱮ ᱵᱟᱠᱚ ᱪᱟᱥᱟ ᱞᱟᱹᱭᱟᱠᱚ ᱵᱟᱭᱨᱮ ᱠᱟᱹᱢᱤᱧ ᱪᱟᱞᱟᱜᱼᱟ
ᱦᱳᱭ ᱦᱳᱭ ᱚᱸᱰᱮ ᱫᱚ ᱠᱟᱹᱢᱤ ᱞᱮᱠᱷᱟᱱ ᱜᱮ ᱦᱟᱜ ᱯᱚᱭᱥᱟ ᱫᱚ ᱧᱟᱢᱚᱜ ᱠᱟᱱ ᱜᱮᱭᱟ ᱟᱨ ᱱᱚᱣᱟ ᱫᱚ ᱦᱟᱸᱜ ᱪᱟᱥ ᱜᱤᱰᱤ ᱫᱚᱦᱟᱸᱜ ᱯᱩᱭᱥᱟᱹ ᱦᱩᱭᱩᱜᱼᱟ ᱵᱟᱝ ᱦᱩᱭᱩᱜᱼᱟ ᱚᱱᱟ ᱫᱚ ᱦᱟᱸᱜ ᱧᱮᱞ ᱫᱚᱦᱚ ᱛᱚ ᱵᱟᱹᱱᱩᱜᱼᱟ ᱟᱨ ᱵᱟᱭᱨᱮ ᱠᱟᱹᱢᱤ ᱪᱟᱞᱟᱣᱱᱟ ᱢᱮᱱ ᱠᱟᱹᱢᱤ ᱠᱮᱫᱟᱭ ᱢᱤᱫ ᱫᱤᱱ ᱦᱚᱭᱛᱳ ᱩᱱᱤ ᱪᱷᱚᱥᱚ ᱥᱟᱛᱥᱚ ᱡᱟᱠᱤ ᱡᱟᱦᱟᱸ ᱛᱤᱱᱟᱹᱜ ᱜᱮ ᱨᱳᱡᱽᱜᱟᱨ ᱡᱚᱝ ᱟᱱᱟᱭ
ᱦᱩᱸ
ᱦᱩᱸ
ᱜᱚᱝᱠᱮ ᱛᱚᱵᱮ ᱤᱱᱠᱟᱹ ᱜᱮᱞᱟᱝ ᱜᱟᱞᱢᱟᱨᱟᱣ ᱴᱟᱭᱤᱢ ᱠᱚ ᱦᱩᱭ ᱟᱠᱟᱱᱟ ᱦᱮᱸ ᱥᱮ
ᱦᱮᱸ ᱦᱮᱸ ᱦᱮᱸ